ᱦᱮᱞᱳ᱾
ᱦᱮᱞᱳ᱾
ᱦᱮᱸ ᱦᱮᱞᱳ᱾
ᱦᱮᱸ ᱦᱮᱸ ᱜᱚᱝᱠᱮ,
ᱟᱸᱡᱚ ᱢᱚᱜ ᱠᱟᱱᱟ ᱦᱮᱸ,
ᱦᱮᱸ ᱤᱧᱟᱹᱜ ᱨᱚᱲ ᱪᱮᱫ ᱞᱮᱠᱟᱢ ᱟᱸᱡᱚᱢ ᱮᱫᱟ,
ᱴᱷᱤᱠ ᱜᱮ ᱟᱸᱡᱚᱢᱚᱜ,
ᱨᱚᱲ ᱠᱤᱞᱭᱟᱨ ᱜᱮᱭᱟ ᱥᱮ ᱵᱟᱝ, ᱟᱢᱟᱜ ᱦᱚᱸ ᱢᱚᱴᱟ ᱢᱩᱴᱤ ᱴᱷᱤᱠ ᱜᱮᱭᱟ,
ᱟᱪᱪᱷᱟ,
ᱛᱚᱵᱮ ᱠᱷᱚᱵᱚᱨ ᱠᱚ ᱪᱮᱫ ᱞᱮᱠᱟ,
ᱠᱷᱚᱵᱚᱨ ᱫᱚ ᱠᱟᱹᱴᱤᱡ ᱫᱚᱢᱮ ᱫᱟᱜ ᱫᱟ ᱦᱳᱭ, ᱴᱷᱤᱠ ᱫᱚ ᱴᱷᱤᱠ ᱜᱮᱭᱟ,
ᱟᱪᱪᱷᱟ ᱫᱟᱜ ᱢᱟ, ᱡᱟᱹᱨᱩᱲ ᱵᱚᱱ ᱜᱮ ᱭᱟ ᱪᱮᱫᱟᱜ ᱥᱮ ᱦᱩᱲᱩ ᱨᱚᱦᱚᱭ ᱠᱚ ᱦᱚᱸ ᱢᱮᱱᱟᱜᱼᱟ,
ᱥᱤᱡᱮᱱ ᱠᱚ ᱦᱚᱸ ᱥᱮᱴᱮᱨ ᱠᱟᱱᱟ,
ᱦᱩᱸ
ᱛᱚᱵᱮ ᱟᱯᱮ ᱥᱮᱜ ᱜᱤ ᱦᱳᱲᱳ ᱨᱚᱦᱚᱭ ᱠᱚ ᱮᱥᱴᱟᱴ ᱵᱟᱲᱟ ᱠᱮᱫᱟ ᱥᱮ ᱪᱮᱫ,
ᱵᱟᱝ ᱵᱟᱝ ᱦᱩᱲᱳ ᱨᱚᱦᱚᱭ ᱠᱚ ᱟᱹᱣᱨᱤ ᱦᱳᱭᱳᱜᱼᱟ ᱛᱚᱞᱟ ᱠᱚᱜᱮ ᱠᱚ ᱵᱟᱲᱟ ᱠᱟᱫᱟ,
ᱟᱪᱪᱷᱟ, ᱟᱞᱮ ᱥᱮᱜ ᱫᱚ, ᱢᱟᱱᱮ ᱜᱟᱹᱪᱷᱤ ᱠᱚᱠᱚ ᱟᱯᱷᱚᱨ ᱵᱟᱲᱟᱣ ᱠᱟᱫᱟ ᱛᱚ ᱟᱫᱚ ᱦᱩᱲᱩ ᱨᱚᱦᱚᱭ,
ᱦᱟᱸ
ᱦᱮᱸ ᱞᱚᱥᱚᱫ ᱵᱟᱲᱟᱭ ᱫᱟᱠᱚ ᱫᱟᱜ ᱦᱚᱸ ᱩᱱᱟᱹᱜ ᱢᱚᱡ ᱛᱮᱫᱚ ᱵᱟᱹᱱᱩᱜᱼᱟ ᱦᱟᱸᱜ,
ᱟᱸ ᱦᱩᱸ
ᱛᱚᱵᱮ,
ᱚᱸ
ᱵᱮᱝᱜᱚᱞ ᱵᱮᱝᱜᱚᱞ ᱟᱨ ᱵᱮᱝᱜᱚᱞ ᱦᱟᱸᱝ
ᱦᱮᱸ
ᱵᱮᱝᱜᱚᱞ ᱠᱷᱚ ᱮᱸ ᱤᱧ ᱫᱚ ᱟᱥᱟᱢ ᱠᱷᱚᱱᱤᱧ ᱢᱮᱱ ᱫᱟ,
ᱟᱪᱪᱷᱟ,
ᱛᱚᱵᱮ, ᱛᱚᱵᱮ ᱜᱚᱢᱠᱮ ᱟᱯᱮᱥᱮᱫ ᱛᱤᱨᱤᱥ ᱡᱩᱱ ᱫᱚ ᱪᱮᱫ ᱞᱮᱠᱟ ᱱᱮᱥ ᱫᱚ,
ᱛᱤᱨᱤᱥ ᱡᱩᱱ ᱫᱚ ᱢᱟᱱᱟᱣ ᱦᱩᱭᱩᱜ ᱜᱤᱭᱟ ᱠᱟᱱ ᱛᱟᱵᱚᱱᱟ ᱛᱚ,
ᱦᱮᱸ ᱢᱟᱱᱮ ᱪᱮᱫ ᱞᱮᱠᱟ ᱡᱟᱠ ᱡᱚᱢᱚᱠ ᱠᱩᱨᱩᱢᱩᱴᱩ ᱵᱟᱲᱟᱭ ᱫᱟᱠᱚ ᱪᱮᱫ ᱞᱮᱠᱟ ᱵᱟᱝᱠᱚ ᱠᱩᱨᱩᱢᱩᱴᱩ ᱵᱟᱲᱟᱭᱮᱫ ᱠᱟᱱᱟ ᱦᱟᱸᱜ,
ᱦᱮᱸ ᱠᱩᱨᱩᱢᱩᱴᱩᱭᱟᱠᱚ ᱮᱠᱫᱚ ᱥᱳᱨ ᱦᱤᱡᱩᱜ ᱠᱟᱱᱟ, ᱟᱫᱚ, ᱚᱱᱠᱟ ᱞᱮᱠᱟ ᱠᱩᱨᱩᱢᱩᱴᱩ ᱞᱮᱠᱟ ᱫᱚ,
ᱠᱩᱨᱩᱢᱩᱴᱩ ᱫᱚ ᱟᱞᱮ ᱥᱮᱜ ᱫᱚ ᱢᱟᱱᱮ, ᱢᱮᱱᱟᱜ ᱠᱚᱜᱮᱭᱟ ᱠᱩᱢᱤᱴᱤ ᱠᱚᱦᱚᱸ, ᱱᱮᱥ ᱫᱚ ᱮᱛᱷᱮ ᱟᱹᱰᱤ ᱫᱟᱨᱩᱱ ᱜᱮ ᱵᱚᱞᱮ ᱠᱚ ᱦᱩᱭ ᱦᱚᱪᱚᱭᱟ, ᱟᱻᱨᱟ ᱢᱟᱱᱮ ᱟᱭᱢᱟ ᱴᱚᱞᱟ ᱢᱤᱞᱟᱹᱣ ᱠᱟᱛᱮ ᱢᱤᱫ ᱡᱟᱭᱜᱟ ᱨᱮ ᱦᱤᱭᱩᱜ-ᱟ᱾ ᱡᱟᱛᱮ ᱡᱮᱢᱚᱱ ᱚᱱᱟ, ᱢᱤᱴᱤᱝ ᱨᱮᱭᱟᱜ ᱥᱮᱼᱼ ᱞᱟᱹᱴᱩ-ᱞᱟᱹᱴᱩ ᱯᱮᱲᱟ ᱠᱚᱠᱚ ᱦᱟᱹᱡᱩᱜ-ᱟ ᱩᱱᱠᱩ ᱠᱚᱣᱟᱜ ᱠᱟᱛᱷᱟ ᱦᱚᱸ ᱡᱟᱛᱮ ᱡᱮᱢᱚᱱ ᱡᱚᱛᱚ ᱦᱚᱲ ᱠᱚ ᱟᱸᱡᱚᱢ ᱯᱟᱲᱟᱜᱼᱼ
ᱟᱸ
ᱟᱨ ᱵᱟᱨ ᱯᱮ ᱜᱚᱴᱮᱡ ᱡᱟᱭᱜᱟ ᱨᱮ ᱦᱩᱭ ᱞᱮᱱᱠᱷᱟᱱ ᱞᱟᱹᱴᱩ ᱞᱟᱹᱴᱩ ᱠᱚ ᱯᱮᱲᱟ ᱠᱚ ᱦᱚᱭᱛᱳ ᱢᱟᱱᱮ ᱵᱟᱨᱼᱼ ᱡᱟᱭᱜᱟ ᱨᱮᱛᱚ ᱵᱟᱹᱠᱩ ᱪᱟᱞᱟᱣ ᱫᱟᱲᱮᱭᱟᱜ-ᱟ ᱛᱚᱼᱼ
ᱦᱮᱸ ᱵᱟᱠᱚ ᱥᱟᱵ ᱫᱟᱲᱮᱭᱟᱜ-ᱟ᱾
ᱟᱨ ᱢᱤᱫ ᱡᱟᱭᱜᱟ ᱨᱮᱫᱚ ᱢᱟᱱᱮᱼᱼ ᱢᱤᱫᱴᱮᱡ ᱴᱟᱭᱤᱢ ᱨᱤᱜᱮ ᱡᱚᱛᱚ ᱦᱚᱲ ᱢᱟᱱᱮ ᱠᱚ ᱟᱸᱡᱚᱢ ᱫᱟᱲᱮᱭᱟᱜ-ᱟ᱾
ᱦᱟᱸ
ᱟᱨ ᱮᱢᱟᱱ ᱛᱮᱭᱟᱜ ᱠᱚ ᱠᱟᱛᱷᱟ ᱪᱮᱜ ᱞᱟᱹᱭ ᱤᱫᱤ ᱛᱟᱞᱟᱝ ᱢᱮᱼᱼ ᱜᱚᱝᱠᱮ
ᱦᱮᱸ ᱛᱚᱵᱮᱼᱼ
ᱟᱨ ᱦᱮᱸ ᱡᱮᱼᱼ ᱦᱮᱸ ᱡᱚᱢ ᱵᱟᱲᱟ ᱠᱚᱫᱚ ᱦᱩᱭ ᱵᱟᱲᱟᱭᱮᱱᱟ, ᱟᱢᱜᱮᱼᱼ ᱟᱢᱜᱮᱢ ᱡᱚᱢ ᱵᱟᱲᱟ ᱠᱮᱫᱟ ᱥᱮ ᱵᱟᱝ? ᱟᱪᱪᱷᱟ-ᱟᱪᱪᱷᱟ-ᱟᱪᱪᱷᱟ ᱛᱚ ᱪᱮᱜ ᱠᱚᱢ ᱠᱟᱹᱢᱤ ᱵᱟᱲᱟᱭᱮᱫᱟ ᱛᱚᱵᱮ?
ᱠᱟᱹᱢᱤ ᱫᱚ ᱚᱲᱟᱜ ᱠᱚᱨᱮ ᱜᱮ ᱠᱟᱹᱢᱤ ᱵᱟᱲᱟ ᱦᱳᱭᱳᱜ-ᱟ, ᱚᱲᱟᱜᱼᱼ ᱚᱲᱟᱜ ᱠᱚᱨᱮᱱᱟᱜ ᱜᱮ ᱪᱟᱥ-ᱵᱟᱥ ᱠᱚᱜᱮ ᱦᱩᱸ
ᱩᱸ ᱪᱟᱥ-ᱵᱟᱥ ᱦᱩᱸ ᱟᱞᱮ ᱦᱚᱸ ᱚᱲᱟᱜ ᱠᱚᱨᱮ ᱜᱮᱞᱮ ᱪᱟ-ᱵᱟᱥ ᱠᱚᱨᱮᱱᱟᱜ ᱜᱮᱞᱮ ᱠᱟᱹᱢᱤ ᱵᱟᱲᱟᱭᱮᱫᱟ, ᱟᱨ ᱥᱚᱢᱚᱭ ᱨᱮ ᱥᱚᱢᱚᱭ ᱨᱮ ᱵᱟᱨᱦᱮ ᱠᱟᱹᱢᱤ ᱦᱚᱸ ᱛᱟᱦᱮᱸᱱ ᱠᱟᱱ ᱜᱮᱭᱟ᱾ ᱛᱚ ᱟᱵᱚ ᱢᱟᱢ ᱵᱟᱰᱟᱭ ᱜᱮᱭᱟ, ᱨᱮᱸᱜᱮᱡᱽ ᱦᱚᱯᱚᱱ ᱠᱟᱱᱟ ᱵᱚᱱ ᱪᱟᱥ-ᱵᱟᱥ ᱞᱟᱹᱜᱤᱫ ᱛᱮ ᱱᱤᱨᱵᱷᱚᱨᱥᱤᱞ ᱢᱮᱱᱟᱜ ᱵᱚᱱᱟ, ᱛᱚ ᱪᱟᱥ-ᱵᱟᱥ ᱢᱟ ᱡᱟᱹᱨᱩᱲ ᱜᱮᱭᱟ᱾
ᱦᱮᱸ-ᱦᱮᱸ
ᱥᱟᱸᱣᱛᱮ ᱦᱟᱹᱡᱨᱤ-ᱢᱟᱹᱡᱨᱤ ᱢᱤᱫ ᱵᱟᱨ ᱪᱮᱜ ᱠᱚᱪᱚᱝᱼᱼ
ᱟᱯᱮ ᱥᱮᱫ ᱫᱚ ᱛᱚᱵᱮ ᱚᱱᱛᱮ ᱫᱚ ᱪᱮᱫ ᱠᱚᱯᱮ ᱪᱟᱥ ᱜᱮᱭᱟ?
ᱟᱞᱮ ᱥᱮᱜ, ᱟᱞᱮᱥᱮᱫ ᱫᱚ ᱩᱛᱩ ᱡᱤᱱᱤᱥ ᱦᱤᱥᱟᱹᱵ ᱞᱮᱠᱟᱛᱮᱢ ᱢᱮᱱ ᱞᱮᱠᱷᱟᱡ ᱫᱚᱼᱼ ᱢᱟᱱᱮ ᱛᱟᱦᱮ ᱠᱚ ᱢᱮᱱᱟᱜ-ᱟ, ᱟᱸ ᱠᱟᱨᱠᱳᱞ ᱠᱩᱼᱼ ᱠᱟᱛᱮᱜ ᱟᱸᱻ ᱵᱮᱸᱜᱟᱲ ᱠᱚ ᱟᱨ ᱮᱢᱟᱱ ᱛᱮᱭᱟᱜ ᱠᱚ ᱟᱭᱢᱟ ᱜᱮ ᱪᱮᱫ ᱠᱚᱪᱚᱝ ᱢᱮᱱᱟᱜ-ᱟ ᱢᱮᱱᱟᱜ ᱫᱚ ᱦᱟᱸᱜ,
ᱩᱸ
ᱟᱨᱼᱼ
ᱡᱟᱹᱥᱛᱤ ᱵᱷᱟᱠ ᱦᱚᱲ ᱜᱮ ᱢᱟᱱᱮ ᱠᱤᱨᱤᱧ ᱟᱜᱩ ᱵᱟᱝ ᱱᱮᱛᱟᱨ ᱢᱟ ᱟᱹᱰᱤ ᱵᱟᱹᱵᱩ ᱠᱟᱱᱟ ᱠᱚ ᱦᱚᱲ ᱦᱚᱸᱼᱼ ᱛᱚ
ᱦᱮᱸ
ᱠᱤᱪᱷᱩ-ᱠᱤᱪᱷᱩ ᱦᱚᱲ ᱠᱚ ᱪᱟᱥ ᱫᱟ ᱠᱤᱪᱷᱩ-ᱠᱤᱪᱷᱩ ᱦᱚᱲ ᱫᱚ ᱵᱟᱠᱚ ᱪᱟᱥ ᱫᱟ᱾ ᱦᱟᱥᱟ ᱛᱟᱦᱮᱸᱱ ᱛᱩᱞᱩᱡ, ᱛᱟᱠᱚ ᱨᱮᱦᱚᱸᱼᱼ ᱟᱫᱚ ᱟᱞᱮ ᱫᱚ ᱡᱮ ᱦᱳᱠᱼᱼ ᱨᱚᱸᱝᱜᱮᱜ ᱦᱚᱯᱚᱱ ᱡᱮᱦᱮᱛᱩ ᱪᱟᱥ-ᱵᱟᱥᱼᱼ ᱨᱮᱜᱮ ᱞᱮ ᱱᱤᱨᱵᱷᱚᱨᱥᱤᱞᱚᱜ ᱠᱟᱱᱟ ᱛᱚ ᱪᱟᱥ ᱢᱟ ᱡᱟᱹᱨᱩᱲ ᱜᱮᱭᱟ᱾ ᱯᱟᱴ ᱟᱲᱟᱜ ᱠᱚ ᱢᱮᱱᱟᱜ-ᱟ ᱪᱮᱫ ᱠᱚᱪᱚᱝ ᱢᱮᱱᱟᱜ-ᱟ ᱦᱩᱲᱩ ᱨᱮᱭᱟᱜ ᱥᱤᱡᱤᱱ ᱢᱟ ᱦᱮᱡ ᱱᱟ, ᱟᱯᱮ ᱥᱮᱜ-ᱜᱮ ᱦᱟᱸᱜ ᱪᱮᱫ ᱠᱚᱠᱚ ᱪᱟᱥ ᱵᱟᱲᱟᱣ ᱠᱟᱫᱟ?
ᱟᱞᱮᱥᱮᱫ ᱦᱚᱸ ᱟᱭᱢᱟ ᱜᱮᱠᱚ ᱪᱟᱥ ᱠᱟᱫᱟ ᱟᱫᱚ ᱱᱚᱜ-ᱚᱭ ᱱᱤᱛᱚᱜ ᱫᱚ ᱦᱩᱲᱩ ᱪᱟᱥ ᱥᱤᱡᱤᱱ ᱛᱚ
ᱦᱮᱸ᱾
ᱠᱟᱨ ᱚᱱᱟ ᱠᱚ ᱦᱩᱸ ᱟᱞᱩ ᱠᱚ ᱯᱮᱸᱭᱟᱡ ᱠᱚ,
ᱦᱮᱸ᱾
ᱛᱟᱦᱞᱮ ᱟᱢᱫᱟ ᱠᱤᱪᱷᱩ ᱠᱚ ᱪᱟᱥ ᱛᱟᱦᱮᱸᱱ ᱜᱮᱭᱟ ᱚᱱᱟ
ᱦᱮᱸ ᱦᱮᱸ ᱪᱮᱫ ᱵᱟᱝ ᱵᱟᱹᱧ ᱵᱩᱡᱷᱟᱹᱣ ᱞᱮᱫᱟ ᱜᱚᱝᱠᱮ ᱠᱷᱟᱹᱞᱤᱧ ᱦᱮᱸ ᱤᱫᱤ ᱠᱮᱜ᱾
ᱚᱼᱦᱚ ᱟᱞᱮ ᱥᱮᱫ ᱫᱚ ᱚᱱᱟ ᱦᱩᱲᱩ ᱪᱟᱥ ᱞᱟᱦᱟ ᱫᱚ ᱚᱱᱮ ᱱᱚᱜ-ᱚᱭ ᱛᱚ ᱱᱤᱛᱚᱜ ᱫᱚ ᱦᱩᱲᱩ ᱪᱟᱥ ᱥᱤᱡᱮᱱ ᱛᱚ,
ᱦᱮᱸ᱾
ᱦᱮᱸ ᱚᱱᱟ ᱞᱟᱦᱟ ᱫᱚ ᱚᱱᱮ ᱟᱞᱩ ᱠᱚᱠᱚ ᱨᱚᱦᱚᱭ ᱵᱟᱲᱟ ᱞᱮᱜᱼᱟ
ᱦᱮᱸ᱾
ᱟᱞᱩ, ᱯᱤᱭᱟᱸᱪ
ᱦᱩᱸ ᱦᱩᱸ ᱦᱩᱸ᱾
ᱚᱱᱟ ᱠᱚᱦᱚᱸ
ᱴᱷᱤᱠ ᱜᱮᱭᱟ ᱟᱪᱪᱷᱟ ᱜᱚᱝ ᱛᱵᱮᱜ ᱛᱚᱵᱮ ᱮᱢᱟᱱ ᱛᱮᱭᱟᱜ ᱠᱩ ᱪᱮᱫ ᱠᱩ ᱪᱚᱝ ᱢᱟᱱᱮ ᱠᱟᱛᱷᱟ ᱠᱚ ᱞᱟᱦᱟ ᱤᱫᱤ ᱛᱟᱞᱟᱝ ᱢᱮ ᱢᱤᱫ ᱵᱟᱨ ᱴᱮᱡ ᱪᱮᱫ ᱪᱚᱝ ᱴᱚᱯᱤᱠ ᱦᱟᱛᱟᱣ ᱠᱟᱛᱮᱜ
ᱟᱸᱜ ᱟᱪᱪᱷᱟ᱾ ᱟᱪᱪᱷᱟ ᱟᱯᱮᱥᱮᱫ ᱫᱚ ᱛᱟᱦᱚᱞᱮ ᱤᱭᱟᱹ ᱥᱚᱨᱦᱟᱭ ᱠᱚᱫᱚ ᱚᱠᱟ ᱞᱮᱠᱟ ᱯᱮ ᱢᱟᱱᱟᱣᱟ?
ᱟᱞᱮ ᱥᱮᱫ ᱫᱚ ᱥᱚᱨᱦᱟᱭ ᱫᱚ ᱡᱟᱠᱡᱚᱢᱚᱠ ᱜᱮ ᱦᱩᱭᱩᱜᱼᱟ᱾
ᱩᱸ᱾
ᱟᱹᱰᱤ ᱡᱟᱠ ᱡᱚᱢᱚᱠ ᱜᱮ ᱦᱩᱭᱩᱜᱼᱟ, ᱢᱟᱱᱮ ᱪᱷᱚᱭ ᱫᱤᱱ ᱨᱮ ᱵᱟᱝ ᱪᱟᱞᱟᱜ ᱠᱟᱱ ᱵᱚᱱᱟ ᱥᱚᱨᱦᱟᱭ ᱟᱫᱚ ᱞᱟᱦᱟ ᱞᱮᱠᱟ ᱜᱮ ᱡᱟᱠ ᱡᱚᱢᱚᱠ ᱢᱮᱱᱟᱜᱼᱟ᱾
ᱦᱚᱸ᱾
ᱯᱨᱚᱛᱷᱚᱢ ᱦᱤᱞᱳᱜ ᱵᱚᱱ ᱩᱢᱩᱜᱼᱟ ᱫᱚᱥᱟᱨ ᱦᱤᱞᱳᱜ ᱢᱟᱵᱚᱱ ᱫᱟ ᱠᱟᱭᱟ ᱵᱟᱝ? ᱟᱨ ᱛᱮᱥᱟᱨ ᱦᱤᱞᱳᱜ ᱪᱮᱫ ᱠᱚᱪᱚᱝ ᱥᱮᱥ ᱨᱮ ᱟᱵᱩᱣᱟᱜ ᱥᱟᱠᱨᱟᱛ ᱟᱨ ᱜᱚᱜᱚ ᱡᱚᱱᱟ ᱠᱩ ᱥᱮ ᱢᱟᱹᱫᱟᱹᱲᱤ ᱢᱟᱱᱮ ᱢᱟᱱᱮ ᱮᱱᱮᱡ ᱨᱮᱜᱮ ᱛᱚ ᱢᱟᱹᱫᱟᱹᱲᱤᱭᱟᱹ ᱦᱚᱸ ᱢᱟᱱᱮ ᱛᱩᱢᱫᱟᱜ ᱴᱟᱢᱟᱠ ᱨᱩ ᱵᱮᱥ ᱛᱚ ᱢᱟᱱᱮ ᱡᱟᱠ ᱡᱚᱢᱚᱠ ᱜᱮ ᱛᱟᱦᱮᱸᱱᱟ ᱢᱟᱱᱮ ᱟᱹᱰᱤ ᱨᱟᱹᱥᱠᱟᱹ ᱜᱮ ᱵᱩᱡᱷᱟᱹᱣ ᱵᱟᱲᱟᱜᱼᱟ᱾ ᱟᱯᱮ ᱥᱮ ᱜᱮ ᱦᱟᱸᱜ ᱪᱮᱫ ᱞᱮᱠᱟ?
ᱟᱞᱮ ᱥᱮᱫ ᱫᱚ ᱥᱚᱨᱦᱟᱭ ᱫᱚ ᱦᱩᱭᱩᱜᱼᱟ ᱞᱟᱹᱭᱫᱟᱹᱧ ᱥᱚᱦᱚᱨᱟᱭ ᱫᱚ ᱦᱩᱭᱩᱜᱼᱟ ᱟᱞᱮ ᱥᱮᱫ ᱫᱚ ᱚᱱᱮ ᱥᱚᱦᱚᱨᱟᱭ ᱵᱚᱸᱜᱟ ᱨᱮᱜᱮ ᱚᱝᱠᱟ ᱥᱟᱠᱨᱟᱛ ᱥᱟᱞᱟᱜ ᱫᱚ ᱵᱟᱝ ᱦᱩᱭᱩᱜ ᱛᱟᱦᱮᱸᱱᱟ ᱮᱸ᱾
ᱥᱟᱠᱨᱟᱛ ᱫᱚ ᱢᱟᱱᱮ ᱞᱟᱥ
ᱦᱮᱸ ᱦᱮᱸ᱾ ᱦᱟᱸᱱᱮ
ᱥᱟᱠᱨᱟᱛ ᱫᱚ ᱞᱟᱥ ᱨᱮ ᱦᱩᱭᱩᱜᱼᱟ᱾
ᱦᱮᱸ ᱵᱟᱝ ᱦᱩᱸ᱾ ᱛᱚᱠᱷᱚᱱ ᱫᱚ ᱥᱚᱨᱦᱟᱭ ᱫᱚ ᱵᱟᱝ ᱦᱳᱭᱳᱜ ᱜᱮᱭᱟ ᱟᱞᱮᱥᱮᱫ ᱫᱚ,
ᱟᱪᱪᱷᱟ ᱟᱪᱪᱷᱟ,
ᱱᱮ ᱥᱚᱦᱨᱟᱭ ᱵᱚᱸᱜᱟ ᱨᱮᱜᱮ ᱥᱚᱨᱦᱟᱭ ᱫᱚ ᱦᱩᱭᱩᱜᱼᱟ ᱦᱮᱸ,
ᱦᱮᱸ
ᱚᱱᱮ ᱚᱸ- ᱰᱟᱝᱨᱤ ᱠᱚᱫᱚ ᱠᱚ ᱠᱷᱩᱱᱴᱟᱹᱣ ᱠᱚᱜᱮᱭᱟ ᱥᱮ ᱵᱟᱝ,
ᱦᱮᱸ ᱰᱟᱝᱨᱤ ᱠᱚᱫᱚ ᱠᱚ ᱠᱷᱩᱱᱴᱟᱹᱣ ᱠᱚᱜᱮᱭᱟ ᱥᱮ ᱵᱟᱝ, ᱰᱟᱝᱨᱤ ᱚᱠᱟᱦᱤᱞᱟᱹᱜ,
ᱦᱮᱸ
ᱦᱩᱸ
ᱟᱱᱟ, ᱩᱢ ᱦᱤᱞᱳᱜ ᱩᱢ ᱠᱮᱫᱟᱵᱚᱱ ᱦᱮᱸ ᱩᱢ ᱯᱚᱨᱮ ᱵᱚᱱ ᱫᱟᱠᱟᱭᱮᱫᱟ,
ᱠᱚᱨᱮ ᱵᱚᱱ ᱫᱟᱠᱟᱭᱮᱫᱟ ᱦᱮᱸ ᱠᱷᱩᱱᱴᱟᱣ ᱠᱚᱜᱮᱭᱟ ᱠᱚ,
ᱟᱨ ᱫᱟᱜ ᱦᱮᱸ ᱦᱮᱸ ᱟᱞᱮ ᱥᱮᱫ ᱫᱚ ᱠᱷᱩᱱᱴᱟᱹᱣ ᱠᱚᱫᱚ ᱪᱟᱵᱟ, ᱠᱟᱱᱟ ᱚᱱᱮ ᱪᱟᱵᱟ ᱞᱮᱠᱟ ᱩᱱᱟᱹᱜ ᱫᱚ ᱵᱟᱠᱚ ᱠᱷᱩᱱᱴᱟᱹᱣ ᱠᱚᱜᱮᱭᱟ,
ᱢᱟᱱᱮ ᱞᱟᱦᱟ ᱪᱮᱫ ᱞᱮᱠᱟ ᱠᱚ ᱢᱟᱱᱟᱣ ᱟᱹᱜᱩᱭᱮᱫ ᱠᱟᱱ ᱛᱟᱦᱮᱸᱱᱟ ᱥᱮᱫᱟᱭ ᱦᱟᱲᱟᱢ ᱠᱚ ᱚᱱᱠᱟ ᱜᱮ ᱢᱟᱱᱟᱣ ᱤᱫᱤᱭᱮᱫᱟ ᱟᱨ ᱚᱱᱟ ᱠᱩᱻ ᱚᱱᱟᱛᱮ ᱵᱟᱝ ᱯᱚᱨᱤᱵᱚᱨᱛᱚᱱ ᱛᱚ ᱪᱮᱫ ᱞᱮᱠᱟ ᱱᱤᱭᱚᱢ, ᱞᱟᱦᱟ ᱠᱷᱚᱡ ᱢᱟᱱᱮ ᱢᱮᱱᱟᱜ ᱛᱟᱵᱚᱱᱟ ᱚᱱᱠᱟ ᱜᱮ ᱮᱱᱛᱮᱫ ᱢᱟᱱᱮ ᱯᱟᱞᱚᱱ ᱤᱫᱤ, ᱡᱮᱞ ᱫᱟ ᱟᱨ ᱥᱟᱶ ᱥᱟᱶᱛᱮ ᱚᱱᱮ ᱠᱚ ᱢᱮᱱᱟ ᱟᱵᱩ ᱢᱟᱱᱮ ᱥᱟᱱᱛᱟᱞ ᱡᱟᱹᱛ ᱚᱱᱠᱟᱟᱜ ᱜᱮ ᱥᱚᱨᱦᱦᱟᱭ ᱵᱟᱦᱟ ᱪᱮᱫ ᱠᱚᱪᱚᱝ ᱦᱩᱭ ᱵᱟᱲᱟ ᱞᱮᱱᱠᱟᱱ, ᱧᱩ ᱧᱩ ᱦᱚᱲ ᱢᱟ ᱟᱹᱰᱤ ᱡᱟᱹᱥᱛᱤ ᱜᱮᱵᱚᱱ ᱧᱩᱭᱟ, ᱟᱫᱚ ᱢᱤᱴᱤᱝ ᱠᱚᱨᱮ ᱚᱱᱠᱟ ᱜᱮ ᱠᱚ ᱢᱮᱱ ᱵᱟᱲᱟᱭ ᱜᱮᱭᱟ ᱞᱟᱹᱴᱩ ᱞᱟᱹᱴᱩ ᱞᱤᱰᱟᱨ ᱠᱚᱦᱚᱸ ᱦᱮᱸ ᱢᱮᱱ ᱜᱮᱭᱟ ᱠᱚ ᱡᱟᱛᱮ ᱡᱮᱢᱚᱱ ᱦᱚᱳᱭᱛᱳ, ᱡᱟᱦᱟᱸ ᱛᱤᱱᱟᱹᱜ ᱜᱮᱵᱚᱱ ᱥᱮ ᱪᱨᱚᱥᱟᱫ ᱦᱤᱥᱟᱹᱵ ᱛᱮ ᱡᱟᱦᱟᱸ ᱞᱮᱠᱟᱛᱮ, ᱛᱤᱱᱟᱹᱜ ᱵᱚᱱ ᱧᱩᱭᱭᱟ ᱛᱚᱵᱮ ᱯᱩᱥ ᱫᱚᱦᱚ ᱠᱟᱛᱮ ᱜᱮ ᱡᱚᱛᱚ ᱡᱟ ᱡᱮᱢᱚᱱ ᱵᱚᱱ ᱧᱩᱭ ᱡᱟᱛᱮ ᱡᱮᱢᱚᱱ ᱢᱟᱱᱮ ᱦᱩᱥ ᱫᱚᱦᱚᱭ ᱧᱩ ᱵᱚᱱ ᱧᱩᱭ ᱦᱩᱥᱩ ᱵᱚᱱ ᱫᱚᱦᱚᱭ ᱟᱨ, ᱟᱨ ᱠᱤᱪᱷᱩ ᱠᱤᱪᱷᱩᱣᱟᱜ ᱞᱤᱰᱟᱨ ᱨᱮᱭᱟᱜ ᱠᱟᱛᱷᱟ ᱱᱤᱭᱟᱹ ᱦᱚᱸ ᱠᱟᱱᱟ ᱡᱮ ᱚᱠᱚᱭ ᱠᱚᱪᱚᱝ ᱢᱟᱱᱮ,
ᱜᱷᱩᱸᱥ ᱵᱟᱠᱩ ᱫᱚᱦᱚᱭᱮᱫ ᱠᱟᱱ, ᱩᱱᱠᱩ ᱫᱚ ᱵᱚᱞᱮ ᱟᱞᱚᱯᱮ ᱪᱚᱰᱚᱨᱟ, ᱪᱮᱫᱟᱜ ᱥᱮ ᱫᱟᱜ ᱠᱚ ᱢᱮᱱᱟᱜ ᱫᱟᱜ ᱛᱮᱦᱚᱸ ᱪᱟᱞᱟᱜ ᱠᱟᱱ ᱜᱮᱭᱟ ᱵᱟᱝ ᱫᱟᱜ ᱛᱚᱣᱟ, ᱚᱱᱮ ᱚᱱᱠᱟ ᱠᱚ ᱢᱮᱱᱟ, ᱟᱫᱚ ᱟᱯᱮ ᱥᱮᱫ ᱵᱟᱝᱼᱟᱜ ᱟᱫᱚ ᱟᱯᱮ ᱥᱮᱫ ᱵᱟᱝ ᱟᱜ ᱪᱮᱫ ᱞᱮᱠᱟ ᱦᱟᱸᱜ ᱟᱞᱮ ᱢᱟ ᱟᱞᱮ ᱥᱮᱫ ᱢᱟ ᱡᱟᱭᱜᱟ ᱛᱮᱢᱟ ᱮᱱᱛᱮᱫ, ᱦᱟᱺᱰᱤ ᱦᱚᱸᱠᱚ ᱤᱭᱮᱫ ᱠᱟᱱ ᱦᱟᱺᱰᱤ ᱦᱚᱸᱠᱚ ᱧᱩᱭᱮᱫ ᱠᱟᱱ ᱜᱮᱭᱟ ᱟᱨ ᱢᱤᱫ ᱵᱟᱨ ᱦᱚᱲ ᱫᱟᱜ ᱠᱚ ᱤᱭᱮᱫ ᱠᱟᱱᱟ ᱫᱟᱜ ᱥᱮ ᱛᱚᱣᱟ ᱛᱮ,
ᱚ ᱟᱸᱡᱚᱢ ᱠᱟᱫᱟ ᱛᱚᱵᱮ ᱟᱞᱮ ᱫᱚ ᱚᱱᱟ ᱦᱟᱺᱰᱤ ᱜᱮᱞᱮ ᱪᱚᱰᱚᱨᱮᱫ ᱠᱟᱱ ᱜᱮᱭᱟ ᱛᱚ, ᱦᱩᱸ
ᱦᱮᱸ
ᱥᱟᱨᱮᱪ ᱦᱟᱺᱰᱤ ᱫᱚᱠᱚ ᱞᱮ ᱧᱩᱭᱮᱫ ᱛᱟᱸᱦᱮᱸᱱᱟ ᱦᱮᱸ
ᱦᱮᱸ ᱟᱞᱮ ᱥᱮᱫ ᱦᱚᱸ ᱚᱱᱠᱟ ᱠᱟᱱ ᱜᱮᱭᱟ᱾ ᱥᱟᱫᱟᱭ ᱦᱟᱲᱟᱢ ᱵᱟᱵᱟ ᱛᱟᱠᱚ ᱚᱝᱠᱟ ᱜᱮᱠᱚ ᱢᱟᱱᱮ ᱟᱹᱨᱤᱪᱟᱹᱞᱤ ᱟᱹᱜᱩ ᱠᱟᱫᱟ ᱚᱱᱟ ᱜᱮ ᱜᱮᱞᱮ ᱯᱟᱞᱚᱱ ᱤᱫᱤᱫᱟ ᱦᱟᱸᱜ᱾
ᱦᱩᱸ᱾
ᱩᱸ᱾ ᱛᱚᱵᱮ ᱜᱚᱝᱠᱮ ᱚᱞ ᱯᱟᱲᱦᱟᱣ ᱫᱚ ᱛᱤᱱᱟᱹᱜ ᱜᱟᱱ?
ᱚᱞ ᱯᱟᱲᱦᱟᱣ ᱫᱚ
ᱦᱮᱸ ᱜᱚᱢᱠᱮ ᱚᱞᱚᱜ ᱯᱟᱲᱦᱟᱣ ᱫᱚ ᱟᱪᱪᱷᱟ ᱮᱱᱦᱚᱸ ᱛᱤᱱᱟᱹᱜ ᱫᱷᱟᱹᱨᱤᱪ ᱠᱟᱫᱟᱢ?
ᱦᱚ ᱮᱭᱤᱪ ᱮᱥ ᱮᱢ ᱦᱩᱭ ᱠᱟᱱᱟ ᱤᱱᱟᱹ ᱯᱚᱨᱮ ᱫᱚ ᱵᱟᱝᱼᱟ ᱮᱢ ᱦᱩᱭ ᱠᱟᱱᱟ᱾
ᱚ ᱟᱪᱪᱷᱟ ᱪᱷᱟ᱾ ᱛᱚ ᱵᱟᱦᱮᱨ ᱫᱤᱥᱚᱢ ᱥᱮᱫ ᱪᱟᱞᱟᱜ ᱦᱩᱭᱩᱜ ᱠᱩᱨᱩᱢᱩᱴᱩ ᱠᱟᱱᱟ ᱥᱮ ᱵᱟᱝ? ᱠᱟᱹᱢᱤ ᱡᱟᱜᱟ
ᱵᱟᱝ ᱵᱟ᱾
ᱵᱟᱝ ᱵᱟᱝ ᱚᱲᱟᱜ ᱨᱮᱜᱮ ᱚᱲᱟᱜ ᱠᱚᱨᱮ ᱠᱟᱹᱢᱤ ᱵᱟᱲᱟ ᱦᱩᱭᱩᱜ ᱠᱟᱱᱟ᱾ ᱱᱚᱣᱟ ᱚᱲᱟᱜ ᱨᱮᱜᱮ ᱢᱚᱡ ᱛᱮ ᱠᱟᱹᱢᱤ ᱵᱟᱲᱟ ᱞᱮᱠᱟ ᱱᱟᱯᱟᱭ ᱛᱟᱸᱦᱮᱸᱱᱟ, ᱪᱮᱫᱟᱜ ᱥᱮ ᱠᱟᱢᱟᱣ ᱡᱩᱫᱤ ᱚᱲᱟᱜ ᱠᱚᱨᱮ ᱜᱤ ᱚᱲᱟᱜ ᱠᱚᱨᱮ ᱠᱷᱚᱱ ᱡᱩᱫᱤ ᱢᱩᱡ ᱦᱩᱭᱩᱜ -ᱟ ᱛᱚ ᱵᱟᱦᱨᱮ ᱪᱟᱞᱟᱜ ᱨᱮᱭᱟᱜ ᱞᱟᱹᱠᱛᱤ ᱢᱟ ᱵᱟᱹᱱᱩᱜ-ᱟ᱾